ᱦᱳᱭ ᱜᱚᱢᱠᱮ
ᱦᱮᱸ ᱡᱚᱦᱟᱨ ᱜᱤ᱾
ᱚ ᱱᱟᱯᱟᱭ ᱜᱮ᱾
ᱦᱮᱸ ᱱᱟᱯᱟᱭ ᱜᱮ ᱟᱵᱮᱱ ᱜᱮ ᱪᱮᱫ ᱞᱮᱠᱟ᱾
ᱟᱞᱤᱧ ᱦᱚ ᱸᱱᱟᱯᱟᱭ ᱜᱮ ᱡᱚᱢ ᱵᱟᱲᱟ ᱦᱩᱭᱱᱟ?
ᱦᱮᱸ ᱡᱚᱢ ᱵᱟᱲᱟ ᱦᱩᱭ ᱱᱟ ᱟᱵᱮᱱᱟᱜ ᱦᱩᱭᱱᱟ?
ᱦᱮᱸ ᱟᱞᱤᱧ ᱦᱩᱭᱱᱟ, ᱦᱚᱸᱜ ᱚᱭ ᱜᱤᱛᱤᱡ ᱦᱩᱭ ᱠᱟᱱᱟ᱾ ᱱᱮᱛᱚᱜ ᱫᱚ ᱠᱟᱹᱴᱤᱡ ᱜᱤᱛᱤᱡ ᱟ. ᱰᱤ ᱧᱤᱫᱟ. ᱦᱚᱸ ᱧᱤᱫᱟ. ᱭ ᱱᱟ ᱛᱚ ᱟᱪᱪᱷᱟ ᱜᱚᱢᱠᱮ ᱧᱤᱫᱟᱹ ᱦᱚᱸᱛᱚ ᱧᱤᱫᱟᱹᱭᱮᱱᱟ ᱟᱫᱚ ᱩᱱᱟᱹᱜ ᱵᱟᱞᱟᱝ ᱵᱤᱞᱚᱢᱟ ᱥᱮ ᱡᱟᱹᱯᱤᱫ ᱦᱩᱭᱩᱜᱼᱟ᱾ ᱟᱫᱚ ᱜᱟᱯᱟ ᱥᱮᱛᱟᱜ ᱵᱮᱨᱮᱫ ᱦᱩᱭᱩᱜᱼ ᱟ ᱛᱟᱦᱞᱮ ᱡᱮ ᱪᱮᱫ ᱥᱟᱛᱟᱢ ᱱᱤᱭᱟᱹ ᱞᱟᱝ ᱜᱟᱞᱢᱟᱨᱟᱣᱼᱟ ᱠᱟᱹᱴᱤ ᱢᱟᱱᱮ ᱵᱤᱱ ᱞᱟᱹᱭ ᱞᱮᱠᱷᱟᱡ ᱟᱹᱰᱤ ᱱᱟᱯᱟᱭ ᱠᱚᱜᱼᱟ᱾ ᱪᱮᱫ ᱜᱟᱞᱢᱟᱨᱟᱜᱼᱟ ᱜᱚᱝᱠᱮ ᱚᱱᱟ ᱞᱟᱹᱭ ᱞᱮᱠᱷᱟᱱ ᱟᱹᱰᱤ ᱱᱟᱯᱟᱭ ᱠᱚᱜᱼᱟ᱾
ᱪᱮᱫ ᱵᱤᱥᱚᱭ ᱱᱤᱭᱮ ᱩᱸ ᱦᱮᱸ ᱟᱵᱚ ᱥᱟᱱᱛᱟᱞᱤ ᱥᱚᱢᱟᱡᱽ ᱡᱟᱸᱦᱟ ᱚᱞᱚᱜ ᱯᱟᱲᱦᱟᱜ ᱵᱤᱥᱚᱭ ᱱᱤᱭᱮ ᱞᱟᱝ ᱨᱚᱲ ᱠᱟᱜ ᱜᱮ ᱛᱷᱚᱲᱟ᱾
ᱟᱪᱪᱷᱟ ᱟᱪᱪᱷᱟ ᱛᱟᱹᱣ ᱵᱷᱟᱹᱜᱤᱜ ᱜᱮᱭᱟ᱾
ᱦᱩᱸ
ᱥᱮ ᱜᱚᱢᱠᱮ ᱟᱵᱤᱱ ᱤᱭᱟᱹ ᱠᱚ ᱱᱤᱭᱮ ᱤᱡᱟᱹ ᱞᱮᱠᱟᱱ ᱫᱚᱦᱚᱸ ᱵᱷᱟᱞᱤ ᱦᱩᱭᱩᱜ ᱜᱮᱭᱟ ᱦᱮᱸ᱾ ᱠᱚ ᱥᱟᱱᱛᱟᱲ ᱠᱟᱞᱪᱟᱨᱟᱜ ᱥᱮᱨᱮᱧ ᱛᱟᱞᱟᱛᱮ ᱥᱮ ᱟᱵᱚᱣᱟᱜ ᱱᱚᱣᱟ ᱦᱟᱸᱰᱮ ᱱᱟᱰᱮ ᱡᱟᱦᱟᱸ ᱜᱟᱭᱟᱱ ᱠᱚ ᱦᱩᱭᱩᱜ ᱠᱟᱱ ᱚᱱᱟ ᱵᱟᱝᱠᱷᱟᱡ ᱫᱚ ᱵᱟᱦᱟ ᱥᱚᱦᱨᱟᱭ᱾ ᱯᱚᱨᱚᱵᱽ ᱚᱱᱟ ᱛᱮᱠᱷᱟᱡ ᱵᱟᱝ ᱱᱟᱯᱟᱭ ᱠᱚᱜᱼᱟ?
ᱵᱟᱦᱟ ᱥᱚᱦᱨᱟᱭ ᱠᱚ ᱢᱟᱱᱮ ᱟᱵᱮᱱᱟᱜ ᱨᱚᱲ ᱛᱷᱚᱲᱟ ᱢᱚᱸᱡᱽᱛᱮ ᱵᱟᱝ ᱟᱸᱡᱚᱢᱚᱜ ᱠᱟᱱᱟ ᱜᱚᱝᱠᱮ᱾
ᱚ ᱴᱟᱣᱟᱨᱮ ᱰᱤᱥᱴᱟᱵᱤᱝ᱾
ᱴᱟᱣᱟᱨ ᱰᱤᱥᱴᱟᱯ ᱫᱚ ᱵᱟᱝ ᱥᱟᱯᱷᱟ ᱧᱚᱜ ᱛᱷᱚᱲᱟ ᱵᱟᱝ ᱵᱟᱹᱞᱤᱧ ᱵᱩᱡᱷᱟᱹᱣ ᱮᱫᱟ᱾
ᱟᱪᱪᱷᱟ ᱜᱚᱝᱠᱮ ᱢᱮᱱᱫᱟᱞᱤᱧ ᱡᱮ ᱡᱟᱦᱟᱱᱟᱜ ᱥᱟᱱᱛᱟᱲᱟᱜ ᱥᱟᱸᱦᱮᱫ ᱥᱟᱱᱛᱟᱲᱤ ᱥᱟᱦᱮᱫ ᱱᱤᱭᱮ ᱜᱟᱞᱢᱟᱨᱟᱣ ᱞᱮᱠᱷᱟᱡ ᱵᱟᱝ ᱱᱟᱯᱟᱭ ᱠᱚᱜ ᱠᱮᱭᱟ?
ᱥᱟᱱᱛᱟᱞᱤ ᱦᱮᱸ ᱚᱱᱟ ᱛᱮᱦᱚᱸ ᱱᱟᱯᱟᱭᱚᱜ ᱜᱮ ᱱᱟᱯᱟᱭ ᱜᱮ ᱦᱩᱭᱩᱜᱼᱟ᱾
ᱟᱪᱪᱷᱟ ᱟᱪᱪᱷᱟ ᱜᱚᱝᱠᱮ ᱱᱚᱣᱟ ᱛᱟᱦᱚᱞᱮ ᱵᱟᱦᱟᱨ ᱱᱤᱭᱮ ᱥᱮ ᱥᱚᱦᱚᱨᱟᱭ ᱱᱤᱭᱮ ᱠᱟᱹᱴᱤᱡ ᱞᱟᱝ ᱜᱟᱞᱢᱟᱨᱟᱣᱟ? ᱟᱯᱮ ᱥᱮᱫ ᱫᱚ ᱪᱮᱫ ᱪᱮᱫ ᱞᱮᱠᱟ ᱠᱚ ᱥᱚᱦᱨᱟᱭᱚᱜ-ᱟ?
ᱦᱮᱸ ᱟᱞᱮ ᱥᱮᱫ ᱫᱚ ᱟᱞᱮ ᱴᱷᱮᱱ ᱫᱚ ᱥᱚᱨᱦᱟᱭ ᱦᱩᱭᱩᱜ ᱜᱮᱭᱟ ᱱᱟᱯ ᱦᱮᱸ ᱯᱳᱥᱢᱟᱥ ᱥᱚᱨᱦᱟᱭ ᱦᱩᱭᱩᱜ ᱜᱮᱭᱟ᱾
ᱟᱯᱮᱥᱮᱫ ᱫᱚ ᱯᱳᱥ ᱢᱟᱥ ᱛᱳ ᱢᱟᱱᱮ ᱱᱟᱥ ᱥᱚᱦᱨᱟᱭ ᱵᱚᱸᱜᱟ ᱫᱚ ᱵᱟᱝ ᱦᱩᱭᱩᱜᱼᱟ?
ᱦᱮᱸ ᱥᱚᱨᱦᱟᱭ ᱵᱚᱸᱜᱟ ᱜᱮ ᱦᱩᱭᱩᱜ ᱜᱮᱭᱟ ᱟᱫᱚ ᱯᱳᱥ ᱢᱟᱥ ᱦᱩᱭᱩᱜ ᱜᱮᱭᱟ ᱚᱠᱟ ᱠᱚᱨᱮ ᱫᱚ ᱟᱵᱟᱨ
ᱦᱮᱸ ᱦᱮᱸ
ᱢᱟᱜᱽ ᱢᱟᱥ ᱠᱚ ᱥᱚᱨᱦᱟᱭᱚᱜᱼᱟ ᱱᱚᱸᱰᱮ ᱫᱚ ᱯᱳᱥᱢᱟᱥ ᱞᱮ ᱥᱚᱨᱦᱟᱭᱚᱜᱼᱟ ᱚᱱᱟ ᱯᱳᱥᱢᱟᱥ ᱪᱷᱟᱵᱵᱤᱥ ᱛᱟᱹᱨᱤᱠᱷ ᱥᱮ ᱛᱮᱭᱤᱥ ᱛᱟᱹᱨᱤᱠᱷ ᱱᱚᱝᱠᱟᱞᱮ
ᱚ ᱴᱷᱤᱠ ᱴᱷᱤᱠ ᱟᱪ ᱦᱮ ᱜᱚᱝᱠᱮ ᱟᱯᱮᱥᱮᱱᱟᱜ ᱛᱟᱦᱚᱞᱮ ᱥᱚᱦᱨᱟᱭ ᱫᱚ ᱪᱮᱫ ᱞᱮᱠᱟ ᱛᱤᱱᱟᱹᱜ ᱫᱤᱱ ᱯᱮ ᱥᱚᱨᱦᱟᱭᱟ ᱪᱮᱫ ᱞᱮᱠᱟ ᱯᱮ ᱥᱚᱦᱚᱨᱟᱭᱼᱟ ᱱᱚᱣᱟ ᱵᱟᱨᱮᱛᱮ ᱠᱤᱪᱷᱩᱢ ᱞᱟᱹᱭ ᱞᱮᱠᱷᱟᱡ? ᱟᱭᱢᱟ ᱤᱧᱦᱩᱧ ᱵᱟᱲᱟᱭ ᱜᱮᱭᱟ᱾
ᱦᱮᱸ ᱦᱮᱸ ᱟᱞᱮ ᱫᱚ ᱟᱞᱮ ᱫᱚ ᱥᱟᱵ ᱠᱟᱜ ᱢᱮ ᱱᱚᱰᱮ ᱪᱷᱚ ᱡᱚᱱ ᱪᱷᱚᱴᱤ ᱟᱴ -ᱴᱤ ᱜᱟᱱ ᱚᱲᱟᱜ ᱦᱚᱲ ᱚᱲᱟᱜ ᱦᱮᱱᱟᱜ ᱞᱮᱭᱟ᱾
ᱚ
ᱟᱴ ᱴᱤ ᱜᱟᱱ ᱦᱚᱲ ᱚᱲᱟᱜ ᱱᱤᱭᱮ ᱟᱫᱚ ᱥᱚᱨᱦᱟᱭ ᱞᱮ ᱫᱤᱱ ᱞᱮ ᱴᱷᱤᱠ ᱼᱠᱮᱜ ᱜᱤ ᱯᱳᱥ ᱢᱟᱥ ᱛᱮᱭᱤᱥ ᱛᱟᱨᱤᱠᱷ᱾ ᱛᱟᱯᱚᱨ ᱯᱚᱨᱛᱷᱚᱢ ᱦᱤᱞᱳᱜ ᱫᱚᱞᱮ ᱵᱚᱸᱜᱟᱜ ᱞᱮ ᱪᱟᱞᱟᱜᱼᱟ ᱢᱟᱱᱮᱢ
ᱦᱳᱭ ᱦᱳᱭ ᱩᱢ᱾
ᱵᱟᱨᱦᱮ ᱥᱮᱫ ᱩᱢ ᱛᱟᱯᱚᱨ ᱫᱚ ᱟᱨ ᱱᱚᱸᱰᱮ ᱫᱚ ᱟᱞᱮ ᱴᱷᱮᱡ ᱛᱩᱢᱫᱟᱜ ᱴᱟᱢᱟᱠ ᱠᱚᱦᱚᱸ ᱵᱟᱹᱱᱩᱜᱼᱟ ᱟᱨ ᱪᱮᱫ ᱡᱳᱴ ᱠᱚᱦᱚᱸ ᱵᱟᱹᱱᱩᱜ ᱰᱤᱡᱮ ᱞᱮ ᱟᱹᱜᱩᱭᱟ ᱥᱤᱨᱤᱱᱟᱜ ᱠᱚ ᱵᱚᱞᱮ᱾ ᱟᱫᱚ ᱚᱱᱟ ᱚᱱᱟ ᱛᱮᱜᱮᱞᱮ ᱥᱚᱨᱦᱟᱭᱚᱜᱼᱟ, ᱯᱮ ᱫᱤᱱ ᱫᱷᱚᱨᱮ᱾
ᱚ ᱢᱟᱱᱮ ᱱᱚᱝᱠᱟ ᱴᱟᱢᱟᱠ ᱛᱩᱢᱫᱟᱜ ᱛᱮᱫᱚ ᱵᱟᱝ?
ᱵᱟᱝ ᱴᱩᱱᱟᱠ ᱛᱩᱢᱫᱟᱜ ᱴᱟᱢᱟᱠ ᱠᱚᱫᱚ ᱵᱟᱹᱱᱩᱜᱼᱟ ᱱᱚᱸᱰᱮ ᱫᱚ᱾
ᱚ ᱟᱪᱪᱷᱟ ᱜᱚᱝᱠᱮ ᱟᱞᱮᱥᱮᱫ ᱫᱚ ᱥᱚᱨᱦᱟᱭ ᱫᱟᱜ ᱡᱟᱠ ᱡᱚᱢᱟᱠ ᱠᱷᱚᱱᱟᱜ ᱛᱩᱢᱫᱟᱹᱜ ᱴᱟᱢᱟᱠ ᱛᱮᱜᱮ ᱦᱩᱭᱩᱜᱼᱟ ᱟᱵᱚ ᱡᱟ ᱥᱟᱱᱛᱟᱲᱟᱜ ᱴᱨᱟᱰᱤᱥᱟᱱᱟᱞ ᱟᱵᱚᱱᱟᱜ ᱵᱟᱡᱱᱟ ᱠᱟᱱ ᱛᱟᱵᱚᱱᱟ ᱢᱟᱱᱮ ᱡᱟᱦᱟᱸ ᱛᱮᱵᱚᱱ ᱨᱩ ᱵᱟᱲᱟᱭᱟ ᱚᱱᱟ ᱥᱟᱶᱛᱮ ᱰᱨᱮᱥ, ᱟᱵᱚᱣᱟᱜ ᱦᱚᱨᱚᱜ ᱵᱟᱸᱫᱮ ᱯᱩᱭᱞᱩ ᱫᱤᱱ ᱦᱤᱞᱳᱜ ᱟᱞᱮ ᱦᱚᱸᱞᱮ ᱩᱢᱩᱜᱼᱟ, ᱛᱟᱨᱯᱚᱨ ᱚᱱᱟ ᱫᱚ ᱠᱟᱹᱴᱤᱡ ᱩᱢ ᱦᱤᱞᱳᱜ ᱫᱚ
ᱦᱮᱸ,
ᱮ ᱠᱟᱹᱴᱤᱡ ᱞᱮ ᱢᱟᱹᱡᱷᱤ ᱛᱷᱟᱱ ᱠᱚᱨᱮᱜ ᱠᱟᱹᱴᱤᱡ ᱨᱩᱢ ᱵᱚᱸᱜᱟ ᱠᱚᱞᱮ ᱰᱟᱠᱟᱣ ᱠᱚᱣᱟ᱾ ᱟᱨ ᱛᱷᱚᱲᱟ ᱱᱟᱱᱟᱦᱩᱱᱟᱹᱨ ᱟᱭᱢᱟ ᱞᱮᱠᱟ ᱵᱚᱸᱜᱟᱵᱩᱨᱩ ᱦᱩᱭᱩᱜᱼᱟ᱾
ᱦᱮᱸ, ᱦᱮᱸ,
ᱛᱟᱯᱚᱨᱮ ᱫᱚᱥᱟᱨ ᱦᱤᱞᱚᱜ ᱫᱚ ᱵᱚᱸᱜᱟ ᱵᱩᱨᱩ ᱥᱮ ᱡᱤᱞ ᱫᱟᱠᱟ ᱮᱱᱮ ᱦᱤᱞᱚᱜ ᱫᱚ, ᱥᱟᱱᱟᱢ ᱠᱚᱜᱮ ᱡᱤᱞ ᱫᱟᱠᱚ ᱠᱚᱠᱚ ᱢᱚᱢ‌ᱟ ᱩᱱᱫᱚ᱾
ᱦᱮᱸ,
ᱦ ᱟᱛᱟᱨ ᱟᱨ ᱮᱱᱦᱤᱞᱳᱜ ᱫᱚ ᱚᱱᱮ ᱚᱱᱟ ᱨᱟᱪᱟ ᱠᱚᱠᱚ ᱚᱞᱟ, ᱵᱷᱮᱜᱟᱨ, ᱡᱚᱛᱚ ᱠᱚ ᱟᱹᱜᱩᱭᱟ ᱪᱮᱛ ᱠᱚ ᱢᱮᱱᱟᱜ ᱥᱟᱹᱣᱲᱤ ᱜᱷᱟᱥ, ᱡᱟᱦᱟᱸ ᱛᱟᱯᱚᱨ ᱤᱭᱟᱹ ᱨᱮᱠᱚ ᱮᱨᱟᱜ ᱜᱮ ᱚᱱᱟᱵᱮᱱ ᱵᱟᱲᱟᱭ ᱜᱮᱭᱟ ᱨᱟᱪᱟ ᱠᱚᱨᱮᱜ᱾ ᱚᱱᱠᱟ ᱜᱮ, ᱞᱟᱹᱭᱟᱠᱚ ᱛᱟᱨᱯᱚᱨ ᱛᱮᱥᱟᱨ ᱫᱤᱱ ᱦᱤᱞᱳᱜ ᱫᱚ ᱰᱟᱝᱨᱤ ᱠᱷᱩᱱᱴᱟᱹᱣ ᱦᱩᱭᱩᱜᱼᱟ᱾ ᱟᱨ ᱢᱟᱱᱮ ᱮᱱᱤᱞᱳᱜ ᱡᱟᱦᱟᱸ ᱵᱚᱸᱜᱟᱵᱩᱨᱩ ᱦᱤᱞᱳᱜ ᱜᱮ ᱩᱱᱠᱩ ᱰᱟᱝᱨᱤ ᱫᱚ ᱠᱟᱹᱴᱤᱡ ᱞᱮ ᱨᱚᱝ ᱠᱟ ᱠᱚᱣᱟ, ᱨᱚᱝ ᱛᱟᱨᱯᱚᱨ, ᱛᱟ ᱯᱚᱨ ᱫᱚ, ᱛᱟᱨᱯᱚᱨ ᱚᱱᱟ ᱯᱮ ᱢᱟᱦᱟᱸ ᱦᱤᱞᱳᱜ ᱫᱚ ᱠᱷᱩᱱᱴᱟᱹᱣ ᱦᱩᱭᱩᱜᱼᱟ ᱥᱮᱛᱟᱜ ᱨᱮ ᱡᱟᱦᱟᱸ ᱩᱱᱠᱩ ᱡᱟᱶᱟᱭ ᱜᱚᱝᱠᱮᱛ ᱠᱚ ᱩᱱᱠᱩ ᱠᱚ ᱠᱷᱟᱱᱴᱤ ᱠᱚ ᱠᱚ ᱞᱟᱭᱟ ᱚᱱᱟ ᱵᱟᱵᱮᱨ ᱠᱚᱠᱚ ᱛᱚᱞᱟ ᱛᱟᱨᱯᱚᱨ ᱚᱱᱠᱟ ᱠᱟᱛᱮᱮᱫ ᱟᱹᱭᱩᱵ ᱵᱮᱲᱟ ᱫᱚ ᱠᱷᱩᱱᱴᱟᱹᱣ ᱦᱩᱭᱩᱜ ᱟᱹᱭᱩᱵ ᱟᱹᱭᱩᱵ ᱵᱮᱲᱟ ᱳᱭ ᱛᱤᱱᱴᱟ ᱪᱟᱨᱴᱟ ᱚᱱᱠᱟ ᱠᱷᱩᱱᱴᱟᱹᱣᱼᱟ ᱟᱹᱰᱤ ᱡᱟᱸᱠ ᱡᱚᱢᱚᱠ ᱥᱟᱞᱟᱜ᱾ ᱟᱨ ᱚᱱᱟ ᱴᱟᱢᱟᱠ ᱛᱩᱢᱫᱟᱜ ᱫᱚ ᱚᱱᱟ ᱯᱳᱭᱞᱳ ᱫᱤᱱ ᱡᱟᱦᱟᱸ ᱤᱭᱟᱹ ᱩᱢ ᱩᱱ ᱦᱤᱞᱚᱜᱼᱟᱜ ᱫᱟᱲᱟᱱ ᱫᱚᱵᱚᱱ ᱵᱟᱲᱟᱭ ᱜᱮᱭᱟ ᱥᱮ ᱡᱟᱦᱟᱸ ᱜᱟᱹᱭ ᱡᱟᱭᱜᱟ ᱠᱚ ᱢᱮᱛᱟᱜ᱾
ᱦᱮᱸ,
ᱜᱟᱹᱭ ᱡᱟᱜᱟᱣ ᱮᱱ ᱦᱤᱞᱳᱜ ᱧᱤᱫᱟᱹ ᱧᱤᱫᱟᱹ ᱵᱟᱝ ᱚᱲᱟᱜ ᱠᱚ ᱵᱚᱞᱚᱜ ᱫᱚ ᱨᱩ ᱨᱩᱛᱮ,
ᱨᱩ ᱛᱮ
ᱨᱩ ᱮᱦᱚᱵ ᱱᱟ ᱛᱟᱨ ᱫᱚᱥᱟᱨ ᱦᱤᱞᱳᱜ ᱦᱚᱸᱠᱚ ᱨᱩᱭᱟ ᱛᱟᱨ ᱚᱱᱟ ᱠᱷᱩᱱᱴᱟᱹᱣ ᱦᱤᱞᱳᱜ ᱦᱚᱸᱠᱚ ᱨᱩᱭᱟ᱾ ᱚᱱᱠᱟ ᱠᱟᱛᱮ ᱨᱩᱨᱩ ᱪᱟᱞᱟᱜ ᱛᱟᱦᱮᱱᱟ ᱟᱨ ᱠᱷᱩᱱᱴᱟᱹᱣ ᱦᱤᱞᱳᱜ ᱦᱚᱸ ᱟᱹᱰᱤ ᱡᱳᱨ ᱡᱚᱢᱚᱠ ᱥᱟᱞᱟᱜ ᱦᱟᱨᱛᱟ ᱠᱚ ᱟᱹᱜᱩᱭᱟ᱾ ᱠᱟᱲᱟ ᱦᱟᱨᱛᱠᱚ ᱟᱹᱜᱩᱭᱟ ᱚᱱᱟᱛᱮ ᱰᱟᱝᱨᱤ ᱠᱚ ᱠᱷᱩᱱᱴᱟᱹᱣ ᱠᱚᱣᱟ ᱠᱟᱲᱟ ᱠᱚ ᱠᱷᱩᱱᱴᱟᱹᱣ ᱠᱚᱣᱟ᱾
ᱚ,
ᱛᱟᱨᱯᱚᱨ ᱚᱱᱟ ᱯᱩᱱ ᱢᱟᱦᱟᱸ ᱨᱮᱫᱚ ᱚᱱᱟ ᱫᱚ ᱡᱟᱞᱮ ᱢᱟᱦᱟᱸ ᱠᱟᱱᱟ ᱮᱱᱦᱤᱞᱚᱜ ᱫᱚ ᱮᱱ ᱦᱤᱞᱳ ᱦᱚᱸ ᱮᱱᱮᱡ ᱜᱤᱭᱟ ᱠᱚ ᱧᱮᱞᱚᱜᱼᱟ ᱡᱮ ᱜᱟᱹᱲᱤ ᱮᱱᱮᱡ ᱠᱚᱦᱚᱸ ᱩᱫᱩᱜᱚᱜᱼᱟ᱾ ᱜᱟᱹᱲᱤ ᱠᱚ ᱮᱱᱮᱡ ᱵᱟᱲᱟ ᱠᱚᱣᱟ ᱛᱚ, ᱜᱟᱹᱲᱤ ᱮᱱᱮᱡ ᱠᱚ ᱩᱫᱩᱜ ᱠᱚᱣᱟ ᱛᱟ ᱫᱚᱥᱟᱨ ᱦᱤᱞᱳᱜ ᱡᱟᱡᱽᱟᱞᱮ ᱢᱟᱦᱟᱸ ᱠᱚ ᱢᱮᱛᱟᱜᱼᱟ ᱢᱟᱱᱮ ᱯᱩᱱ‌ ᱢᱟᱱᱮ ᱢᱸᱚᱬᱮ ᱢᱟᱦᱟᱸ ᱢᱚᱬᱮᱸ ᱢᱟᱦᱟᱸ ᱦᱤᱞᱳᱜ ᱫᱚ ᱡᱟᱡᱽᱞᱮ ᱢᱟᱦᱟᱸ ᱠᱟᱱᱟ ᱡᱟᱦᱟᱸ ᱜᱮ ᱠᱟᱱᱟ ᱦᱟᱺᱰᱤ ᱠᱚ ᱥᱮ ᱤᱭᱟᱹ ᱠᱚ ᱛᱟᱦᱞᱮ ᱚᱱᱟ ᱜᱮᱠᱚ ᱧᱩ ᱪᱟᱵᱟ ᱨᱮᱱᱟᱜ ᱠᱚ ᱠᱩᱨᱩᱢᱩᱴᱩᱭᱟ᱾ ᱚᱱᱠᱟ ᱠᱟᱛᱮᱜ ᱢᱟᱱᱮ ᱚᱱᱟ ᱴᱟᱢᱟᱠ ᱛᱩᱢᱫᱟᱜ ᱛᱮᱜᱮ ᱟᱹᱰᱤ ᱨᱟᱹᱥᱠᱟᱹ ᱥᱟᱞᱟᱜ ᱛᱮᱠᱚ ᱯᱟᱨᱚᱢᱟ᱾
ᱦᱮᱸ ᱟᱵᱮᱱᱟᱜ ᱠᱟᱛᱷᱟ ᱟᱸᱡᱚᱢ ᱛᱮ ᱢᱟᱱᱮ ᱟᱭᱢᱟ ᱠᱤᱪᱷᱩᱞ ᱞᱤᱧ ᱵᱟᱰᱟᱭ ᱧᱚᱜ ᱠᱮᱫᱟ ᱵᱚᱞᱮ,
ᱦᱳᱭ, ᱦᱳᱭ, ᱜᱚᱝᱠᱮ ᱟᱞᱮ ᱫᱚ ᱢᱟᱱᱮ ᱠᱟᱹᱴᱤᱡ ᱨᱟᱥᱮ ᱠᱟᱥᱤ ᱟᱹᱛᱩ ᱠᱟᱱ ᱜᱮᱭᱟ ᱢᱟᱱᱮ ᱢᱤᱫ ᱥᱟᱸᱭ ᱠᱷᱚᱱ ᱦᱚᱸ ᱵᱟᱹᱲᱛᱤ᱾ ᱚᱲᱟᱜ ᱢᱮᱱᱟᱜᱼᱟ ᱚᱱᱟ ᱛᱮ ᱚᱱᱟ ᱤᱭᱟᱹᱛᱮ ᱟᱞᱮᱭᱟᱜ ᱠᱟᱞᱪᱟᱨ ᱫᱚ ᱠᱟᱞᱪᱟᱨ ᱫᱚ ᱢᱮᱱᱟᱜ ᱜᱮᱭᱟ ᱱᱤᱛ ᱦᱚᱸ ᱛᱟᱨᱯᱚᱨ ᱡᱟᱦᱟᱸᱭ ᱤᱭᱟᱹ ᱠᱚ ᱫᱩᱫᱩ ᱜᱚ ᱫᱟᱫᱟ ᱦᱟᱲᱟᱢ ᱛᱟᱠᱚ ᱩᱱᱠᱩ ᱢᱤᱫᱵᱟᱨ ᱫᱚ ᱢᱮᱱᱟᱜ ᱠᱚ ᱜᱮᱭᱟ ᱩᱱᱠᱩᱣᱟᱜ ᱟᱹᱭᱩᱨ ᱛᱮᱦᱚᱸ ᱚᱱᱟ ᱠᱟᱞᱪᱟᱨ ᱫᱚ ᱥᱟᱵᱫᱚᱦᱚ ᱢᱮᱱᱟᱜᱼᱟ
ᱦᱮᱸ ᱦᱩᱸ ᱵᱟᱰᱟᱭ ᱟᱵᱮᱱᱟᱜ ᱠᱟᱛᱷᱟ ᱟᱸᱧᱚᱢ ᱛᱮ ᱢᱟᱱᱮ ᱟᱭᱢᱟ ᱠᱤᱪᱷᱩ ᱥᱚᱨᱦᱟᱭ ᱵᱟᱨᱮ ᱛᱮᱞᱤᱧ ᱵᱟᱰᱟᱭ ᱧᱚᱜ ᱠᱮᱫᱟ᱾ ᱩᱱᱟᱹᱜ ᱠᱤᱪᱷᱩ ᱵᱟᱹᱞᱤᱧ ᱵᱟᱰᱟᱭ ᱠᱟᱱ ᱛᱟᱦᱮᱱᱟ ᱵᱚᱞᱮ ᱥᱚᱨᱦᱟᱭ ᱨᱮ ᱱᱤᱭᱟᱹ ᱠᱩ ᱦᱩᱭᱩᱜ ᱜᱮᱭᱟ ᱰᱟᱝᱨᱟ ᱡᱮ ᱨᱚᱝ ᱨᱚᱝ ᱵᱮᱱ ᱞᱟᱹᱭ ᱠᱮᱫᱟ ᱰᱟᱝᱨᱟ ᱨᱚᱝ ᱛᱚᱨ ᱯᱚᱨ ᱨᱟᱪᱟ ᱥᱟᱯᱷᱟ
ᱦᱳᱭ ᱦᱳᱭ
ᱱᱤᱭᱟᱹ ᱱᱤᱭᱟᱹ ᱠᱩᱫᱚ ᱱᱚᱰᱮ ᱢᱟᱱᱮ ᱟᱹᱞᱤᱧ ᱴᱷᱮᱡ ᱫᱚ ᱵᱟᱝ ᱦᱩᱭᱩᱜ ᱜᱮᱭᱟ ᱥᱮᱨᱚᱠᱚᱢ ᱫᱚ ᱢᱟᱱ ᱱᱚᱰᱮ ᱫᱚ ᱩᱢ ᱦᱤᱞᱳᱜ ᱠᱩ ᱪᱟᱞᱟᱣᱮᱱᱜᱤ
ᱦᱮᱸ
ᱵᱮᱜᱚᱨ ᱵᱚᱸᱜᱟ ᱠᱟᱛᱮᱜ ᱠᱚ ᱦᱮᱡ ᱮᱱ ᱜᱮ ᱩᱱ ᱦᱤᱞᱳᱜ ᱛᱟᱯᱚᱨ ᱫᱚ ᱮᱱᱮᱡ ᱥᱮᱨᱮᱧ ᱟᱜ ᱠᱚᱞᱮ ᱟᱹᱜᱩᱭᱟ ᱯᱚᱨᱮ ᱦᱤᱞᱳᱜ ᱫᱚ ᱯᱚᱨᱮᱨ ᱫᱤᱱ ᱦᱤᱞᱳᱜ ᱫᱚ ᱯᱤᱴᱷᱟᱹᱭᱟᱞᱮ ᱚᱲᱟᱜ ᱨᱮᱠᱚ ᱪᱚᱰᱚᱨ ᱵᱟᱲᱟ ᱠᱮᱫ ᱜᱮ ᱟᱨ ᱟᱵᱚᱣᱟᱜ ᱡᱮᱴᱟ ᱠᱚᱥᱴᱤᱭᱩᱢ ᱢᱮᱱᱟᱜᱼᱟ ᱥᱟᱱᱛᱟᱞᱤ ᱴᱨᱮᱰᱤᱥᱱᱟᱞ ᱠᱚᱥᱴᱤᱭᱩᱢ ᱚᱱᱟ ᱠᱚᱦᱚᱸ ᱚᱱᱟ ᱠᱚᱫᱚᱞᱮ ᱦᱚᱨᱚᱜ ᱜᱮᱭᱟ ᱟᱫᱚ ᱚᱱᱟ ᱫᱚ ᱛᱩᱢᱫᱟᱜ ᱴᱟᱢᱟᱠ ᱛᱮᱫᱚ ᱩᱱᱟᱹᱜ ᱫᱚ ᱵᱟᱞᱮ ᱜᱮᱭᱟ ᱠᱟᱨᱚᱱ ᱜᱤ ᱱᱚᱸᱰᱮ ᱫᱤᱠ ᱫᱤᱠᱩ ᱛᱟᱞᱟᱨᱮ ᱦᱮᱱᱟᱜ ᱞᱮᱭᱟ ᱛᱚ
ᱚ ᱴᱷᱤᱠ ᱴᱷᱤᱠ ᱚᱱᱟ ᱛᱚ ᱟᱨ ᱜᱚᱝᱠᱮ ᱜᱚᱝᱠᱮ ᱛᱟᱯᱚᱨ ᱡᱟᱦᱟᱸᱞᱤᱧ ᱢᱮᱱ ᱠᱮᱫᱟ ᱚᱱᱟ ᱢᱚᱬᱮ ᱢᱟᱦᱟ ᱢᱚᱬᱮ ᱢᱟᱦᱟ ᱥᱚᱨᱦᱟᱭ ᱛᱚ
ᱢᱚᱬᱮ ᱢᱟᱦᱟ ᱫᱚ
ᱵᱟᱝ ᱟᱞᱮ ᱥᱮᱱᱟᱜ ᱟᱞᱮ ᱥᱮᱱᱟᱜ ᱞᱤᱧ ᱞᱮᱭᱫᱟ ᱢᱚᱬᱮ ᱢᱟᱦᱟ ᱥᱚᱦᱨᱟᱭ ᱛᱚ
ᱦᱮᱸ ᱦᱮᱸ ᱢᱚᱬᱮ ᱢᱚᱬᱮ ᱢᱟᱦᱟ ᱥᱚᱨᱦᱟᱭ
ᱦᱟᱹᱛᱤ ᱞᱮᱠᱟᱱ ᱯᱚᱨᱚᱵᱽ ᱡᱟᱦᱟᱸ ᱠᱚ ᱢᱮᱛᱟᱜ ᱠᱟᱱ ᱟᱫᱚ ᱚᱱᱟ ᱢᱚᱬᱮ ᱢᱟᱦᱟ ᱫᱚ ᱢᱚᱬᱮ ᱢᱟᱦᱟ ᱞᱮᱠᱟᱜᱮ ᱢᱟᱱᱮ ᱱᱟᱱᱟᱦᱩᱱᱟᱹᱨ ᱥᱮᱨᱮᱧ ᱮᱢ ᱟᱸᱡᱚᱢᱟ ᱩᱢ ᱩᱢ ᱦᱤᱞᱳᱜ ᱫᱚ ᱩᱢ ᱞᱮᱠᱟᱱᱟᱜ ᱥᱮᱨᱮᱧ᱾ ᱟᱨ ᱫᱤᱭᱮ ᱛᱟᱨᱯᱚᱨ ᱵᱚᱸᱜᱟ ᱦᱤᱞᱳᱜ ᱫᱚ ᱵᱚᱸᱜᱟ ᱞᱮᱠᱟ ᱥᱮᱨᱮᱧ ᱠᱚ ᱠᱷᱩᱱᱴᱟᱹᱣ ᱦᱤᱞᱳᱜ ᱫᱚ ᱠᱷᱩᱱᱴᱟᱹᱣ ᱞᱮᱠᱟ ᱥᱮᱨᱮᱧ ᱡᱟᱞᱮ ᱦᱤᱞᱳᱜ ᱫᱚ ᱡᱟᱞᱮ ᱞᱮ ᱠᱟ ᱥᱮᱨᱮᱧ ᱡᱟ ᱡᱮᱞᱮ ᱢᱟᱦᱟ ᱚᱱᱟ ᱫᱚ ᱢᱚᱬᱮ ᱫᱤᱱ ᱢᱩᱪᱟᱹᱫ ᱢᱟᱦᱟ ᱫᱚ ᱡᱟ ᱡᱤᱞᱮ ᱢᱟᱦᱟ ᱠᱚ ᱢᱮᱛᱟᱜ ᱠᱟᱱᱟ ᱩᱱ ᱨᱮᱦᱚ ᱚᱱᱠᱟ ᱚᱱᱠᱟᱜᱮ ᱟᱭᱢᱟ ᱱᱟᱱᱟ ᱨᱚᱠᱚᱢ ᱥᱮᱨᱮᱧ ᱛᱮᱜᱤ ᱢᱟᱱᱮ ᱚᱱᱟ ᱥᱮᱨᱮᱧ ᱮᱱᱮᱡ ᱥᱮᱨᱮᱧ ᱛᱮᱜᱮ ᱚᱱᱟ ᱫᱚ ᱚᱱᱮ ᱦᱩᱭᱩᱜᱼᱟ ᱟᱨ ᱥᱮᱨᱮᱧ ᱫᱚ ᱱᱚᱠᱟ ᱤᱭᱟᱹ ᱤᱭᱟᱹ ᱫᱚ ᱵᱟᱝ ᱛᱟᱦᱮᱱᱟ ᱡᱟᱦᱟᱸ ᱟᱵᱚ ᱟᱵᱚ ᱦᱚᱲ ᱦᱚᱯᱚᱱ ᱥᱟᱞᱟᱜ ᱥᱟᱹᱜᱟᱹᱭ ᱢᱮᱱᱟᱜᱼᱟ ᱥᱮ ᱱᱩᱠᱩ ᱰᱟᱝᱨᱟ ᱥᱟᱞᱟᱜ ᱥᱟᱹᱜᱟᱹᱭ ᱢᱮᱱᱟᱜᱼᱟ ᱟᱵᱚ ᱫᱚ ᱥᱚᱦᱨᱟᱭ ᱢᱮᱱᱛᱮ ᱫᱚ ᱥᱚᱦᱚ ᱡᱟᱦᱟᱸᱭ ᱢᱟᱱᱮ ᱚᱱᱟ ᱠᱚ ᱪᱟᱥ ᱠᱚᱨᱮ ᱠᱚ ᱥᱚ ᱤᱭᱟᱹ ᱵᱟᱲᱟ ᱟᱠᱟᱜ ᱵᱚᱱᱟ ᱜᱚᱲᱚ ᱟᱠᱟᱫ ᱵᱚᱱᱟ ᱠᱚ ᱡᱮ ᱰᱟᱝᱨᱤ ᱩᱱ ᱱᱤᱭᱮ ᱵᱚᱱ ᱥᱚᱦᱨᱟᱭᱚᱜᱼᱟ ᱛᱚ ᱵᱟᱲᱛᱤ ᱚᱱᱟ ᱠᱟᱛᱮ ᱩᱝᱠᱩ ᱱᱤᱭᱮ ᱜᱮ ᱟᱭᱢᱟ ᱞᱮᱠᱟᱱ ᱥᱮᱨᱮᱧ ᱢᱮᱱᱟᱜᱼᱟ ᱟᱭᱢᱟ ᱞᱮᱠᱟᱱ ᱚᱝᱠᱟᱜᱮ ᱥᱮᱨᱮᱧ ᱢᱮᱱᱟᱜᱼᱟ
ᱟᱸᱡᱚᱢ ᱠᱟᱹᱫᱟᱹᱧ ᱦᱮᱸ ᱟᱨ ᱞᱟᱹᱭ ᱵᱮᱱ ᱜᱚᱝᱠᱮ ᱟᱵᱮᱱ ᱦᱚᱸ ᱠᱤᱪᱷᱩ
ᱦᱮᱸ
ᱞᱟᱹᱭᱵᱮᱱ ᱞᱟᱹᱭᱵᱮᱱ
ᱟᱨ ᱛᱟᱦᱚᱞᱮ ᱟᱵᱮᱱᱟᱜ ᱢᱟᱱᱮ ᱟᱵᱮᱱ ᱥᱮᱫ ᱫᱚ ᱤᱭᱟᱹ ᱦᱩᱲᱩ ᱪᱟᱥ ᱠᱚᱫᱚ ᱦᱩᱭᱱᱟ?
ᱦᱳᱭ ᱜᱚᱝᱠᱮ ᱦᱚᱸᱜᱼᱚᱭ ᱱᱤᱛᱚᱜ ᱦᱩᱲᱩ ᱨᱚᱦᱚᱭ ᱦᱩᱭᱩᱜ ᱠᱟᱱᱟ ᱵᱟᱹᱭᱦᱟᱹᱲ ᱠᱚᱫᱚ ᱪᱟᱵᱟ ᱵᱟᱲᱟ ᱠᱟᱫᱟ ᱠᱚ ᱟᱫᱷᱮᱱ ᱠᱚᱫᱚ ᱟᱨ ᱟᱨᱫᱷᱮᱠ ᱠᱚᱫᱚ ᱢᱮᱱᱟᱜ ᱛᱟᱠᱚ ᱜᱮᱭᱟ᱾
ᱚ ᱟᱞᱤᱧ ᱥᱮᱜ ᱢᱟ ᱱᱤᱛ ᱦᱚᱸ ᱱᱤᱛ ᱦᱚᱸ ᱠᱷᱮᱛ ᱜᱤ ᱠᱚ ᱥᱤ ᱵᱟᱲᱟᱭᱮᱫ ᱠᱟᱱ, ᱜᱟᱹᱪᱷᱤ ᱵᱟᱝ ᱞᱟᱹᱴᱷᱩ ᱠᱟᱱᱟ ᱛᱟᱭᱚᱢ ᱠᱩ ᱨᱚᱦᱚᱭ ᱜᱮᱭᱟ᱾
ᱛᱟᱞᱦᱮ ᱫᱟᱜ ᱫᱚ ᱜᱚᱝᱠᱮ ᱪᱮᱫ ᱞᱮᱠᱟ ᱧᱩᱨᱩᱜ ᱠᱟᱱᱟ ᱥᱮ ᱵᱟᱝ? ᱟᱞᱮ ᱥᱮᱫ ᱫᱚ ᱫᱱᱟᱹᱢ ᱫᱤᱱ ᱞᱮᱠᱟ ᱜᱮ ᱫᱟᱜ ᱫᱟᱭ᱾ ᱛᱟᱨᱟᱥᱤᱧ ᱵᱮᱲᱟ ᱡᱟᱦᱟᱸ ᱛᱤ ᱨᱮᱜᱮ ᱫᱟᱜᱚᱜ ᱠᱟᱱᱟᱭ᱾
ᱦᱮᱸ ᱦᱮᱸ ᱦᱮᱸ ᱱᱚᱸᱰᱮ ᱦᱚᱸ ᱱᱚᱝᱠᱟᱜᱤ ᱫᱤᱱᱟᱹᱢ ᱜᱤ ᱫᱟᱜ ᱫᱟ᱾ ᱚᱠᱟ ᱥᱚᱢᱚᱭ ᱪᱚ ᱫᱟᱜ ᱧᱩᱨᱩᱜ ᱠᱟᱱᱟ ᱦᱚᱴᱟᱛ ᱵᱟᱨᱦᱮ ᱥᱮᱫ ᱪᱟᱞᱟᱣ ᱵᱟᱝ ᱜᱟᱱᱚᱜ ᱠᱟᱱᱟ᱾ ᱡᱟᱦᱟᱸ ᱥᱮᱜ ᱪᱟᱞᱟᱣ, ᱛᱟᱯᱚᱨ ᱱᱤᱛᱳᱜ ᱦᱚᱸᱭ ᱨᱤᱢᱤᱞ ᱠᱟᱜ ᱜᱮᱭᱟ, ᱟᱵᱟᱨ ᱧᱤᱫᱟᱹ ᱛᱤᱱ ᱥᱚᱢᱚᱭ ᱡᱮ ᱫᱟᱜᱽ ᱴᱷᱤᱠ ᱵᱟᱹᱱᱩᱜᱼᱟ᱾
ᱚ ᱴᱷᱤᱠ ᱠᱟᱛᱷᱟ ᱜᱮᱵᱮᱱ ᱢᱮᱱᱫᱟ᱾ ᱚ ᱛᱟᱦᱚᱞᱮ ᱜᱚᱝᱠᱮ ᱟᱯᱮ ᱴᱷᱮᱡ ᱫᱚ ᱢᱟᱱᱮ ᱪᱟᱨᱟᱜ ᱪᱟᱨᱟ ᱟᱹᱣᱨᱤ ᱞᱟᱹᱴᱩᱜ ᱛᱮ ᱢᱟᱱᱮ ᱚᱱᱠᱟ ᱨᱚᱦᱚᱭ ᱦᱚᱸ ᱵᱟᱝ ᱠᱚ ᱮᱛᱚᱦᱚᱵ ᱠᱟᱫᱟ ᱵᱟᱝ?
ᱦᱩᱸ ᱦᱩᱸ ᱵᱟᱠ ᱵᱟᱠᱚ ᱨᱚᱦᱚᱭ ᱠᱟᱫᱟ ᱱᱤᱛ ᱦᱚᱸ᱾
ᱟᱫᱚ ᱪᱟᱨᱟ ᱟᱹᱣᱨᱤ ᱞᱟᱹᱴᱩ ᱛᱮ?
ᱪᱟᱨᱟ ᱟᱹᱣᱨᱤ ᱞᱟᱹᱴᱩ ᱟ᱾
ᱛᱟᱦᱞᱮ ᱛᱚ ᱵᱷᱟᱜᱮ ᱠᱟᱛᱷᱟ ᱠᱟᱱᱟ᱾
ᱟᱨ ᱛᱟᱞᱦᱮ ᱟᱵᱮᱱ ᱥᱮᱫ ᱚᱱᱛᱮ ᱪᱮᱫ ᱪᱮᱫ ᱠᱚ ᱨᱚᱦᱚᱭ ᱜᱮᱛᱮ?
ᱪᱮᱫ ᱥᱚᱵᱡᱤ ᱨᱮ?
ᱦᱮᱸ ᱥᱚᱵᱡᱤ ᱵᱟ ᱦᱩᱲᱩ, ᱱᱤᱛᱚᱜ ᱵᱮᱱ ᱞᱟᱹᱭᱫᱟ ᱦᱩᱲᱩ ᱠᱚ ᱨᱚᱦᱚᱭ ᱠᱟᱫᱟ ᱯᱚᱨᱮ ᱟᱵᱟᱨ
ᱦᱩᱲᱩ ᱨᱚ ᱨᱚᱦᱚᱭ ᱨᱟᱠᱟᱵ ᱠᱟᱛᱮᱫ ᱫᱚ ᱟᱹᱞᱩ ᱨᱚᱦᱚᱭᱚᱜᱼᱟ᱾ ᱟᱨ ᱱᱚᱣᱟ ᱦᱩᱲᱩ ᱨᱚᱦᱚᱭ ᱞᱟᱦᱟ ᱡᱟᱦᱟᱸ ᱛᱷᱟᱞᱮᱱ ᱢᱩᱜ ᱢᱩᱞᱟᱹ ᱛᱟᱦᱮᱞᱮᱱᱟ᱾ ᱠᱚᱸᱦᱰᱟ ᱛᱟᱦᱮᱸ ᱞᱮᱱᱟ, ᱦᱚᱛᱚᱫ ᱛᱟᱦᱮᱸ ᱞᱮᱱᱟ, ᱛᱟᱯᱚᱨ ᱵᱮᱸᱜᱟᱲ ᱛᱟᱦᱮᱸ ᱞᱮᱱᱟ, ᱵᱷᱤᱱᱰᱤ ᱛᱟᱦᱮᱸ ᱞᱮᱱᱟ᱾
ᱻ
ᱛᱟᱯᱚᱨ ᱡᱷᱤᱸᱜᱟᱹ ᱛᱟᱦᱮᱸ ᱞᱮᱱᱟ, ᱯᱩᱨᱟᱹᱭ ᱛᱟᱦᱮᱸ ᱞᱮᱱᱟ ᱚᱱᱱᱟ ᱠᱚ ᱛᱟᱦᱮᱸ ᱞᱮᱱᱟ ᱟᱫᱚ ᱚᱱ ᱚᱱᱟ ᱚᱱᱟ ᱠᱚ ᱩᱡᱟᱹᱲ ᱠᱟᱛᱮᱫ ᱢᱟᱱᱮ ᱚᱱᱟ ᱠᱚ ᱡᱟᱦᱟᱸ ᱱᱤᱛᱚᱜ ᱪᱟᱵᱟ ᱪᱟᱵᱟᱜ ᱠᱟᱱᱟ ᱚᱱᱟ ᱠᱚ ᱥᱟᱯᱷᱟ ᱵᱟᱲᱟ ᱠᱟᱛᱮᱫ ᱜᱮ ᱚᱸᱰᱮ ᱦᱩᱲᱩ ᱠᱚ ᱨᱚᱦᱚᱭᱟ ᱚᱱᱟ ᱵᱟᱹᱫᱽ ᱠᱚᱨᱮ ᱢᱤᱫ ᱵᱟᱨ ᱵᱟᱹᱫᱽ ᱠᱚᱨᱮᱜ ᱧᱮᱞᱚᱜ ᱛᱟᱦᱮᱸᱱᱟ᱾
ᱦᱩᱸ ᱦᱩᱸ᱾
ᱦᱳᱭ᱾
ᱟᱨ ᱟᱞᱮ ᱱᱚᱸᱰᱮ ᱫᱚ ᱦᱩᱲᱩ ᱠᱚ ᱨᱚᱦᱚᱭᱟ,
ᱦᱳᱭ ᱦᱳᱭ ᱞᱟᱹᱭ ᱵᱮᱱ᱾
ᱟᱨ ᱛᱩᱲᱤ ᱠᱚ ᱨᱚᱦᱚᱭᱟ, ᱮᱸ ᱛᱩᱲᱤ ᱯᱮᱸᱭᱟᱡ, ᱟᱹᱞᱩ ᱦᱮᱸ ᱚᱱᱟ ᱦᱚᱸ ᱚᱱᱟ ᱠᱚᱦᱚᱸ ᱠᱚ ᱨᱚᱦᱚᱭ ᱜᱮᱭᱟ ᱵᱚᱞᱮ ᱟᱹᱞᱤᱧ ᱛᱷᱚᱲᱟ ᱥᱟᱺᱜᱤᱧ ᱧᱚᱜ ᱪᱟᱞᱟᱜ ᱦᱩᱭᱩᱜ-ᱟ ᱟᱹᱞᱤᱧᱟᱜ ᱟᱹᱛᱩ ᱴᱷᱮᱡ ᱫᱚ ᱟᱹᱞᱩ ᱠᱚᱫᱚ ᱵᱟᱠᱚ ᱨᱚᱦᱚᱭ ᱜᱮᱭᱟ᱾ ᱧᱟᱞᱟ ᱜᱟᱰᱟ ᱟᱲᱮ ᱧᱚᱜ ᱥᱮᱫ ᱯᱟᱸᱪ ᱠᱤᱞᱳᱢᱤᱴᱟᱨ ᱜᱟᱱ, ᱚᱱᱛᱮ ᱠᱚ ᱨᱚᱦᱚᱭ ᱜᱮᱭᱟ᱾
ᱦᱚᱸ᱾ ᱦᱮᱸ ᱟᱞᱮ ᱥᱮᱫ ᱡᱟᱦᱟᱸ ᱢᱮᱱ ᱠᱮᱭᱟ ᱟᱞᱮ ᱥᱮᱫ ᱚᱱᱟ ᱡᱟᱦᱟᱸ ᱛᱩᱲᱤ ᱛᱩᱲᱤ ᱠᱚ ᱮᱨᱟ ᱱᱤᱛᱚᱜ ᱚᱱᱟ ᱦᱩᱲᱩ ᱠᱚ ᱤᱨ ᱠᱟᱛᱮᱜ ᱠᱚ ᱫᱤᱭᱟ ᱛᱟᱨᱯᱚᱨᱮ ᱠᱚ ᱛᱩᱲᱤ᱾
ᱦᱮᱸ, ᱫᱤᱭᱮ
ᱟ ᱟᱨ ᱜᱚᱝᱠᱮ ᱞᱟᱹᱭ ᱵᱮᱱ ᱟᱵᱮᱱ ᱜᱮ᱾
ᱛᱟᱦᱚᱞᱮ ᱚᱞᱚᱜ ᱯᱟᱲᱦᱟᱜ ᱠᱚᱫᱚ ᱛᱤᱱᱟᱹᱜ ᱛᱤᱱᱟᱹᱜ ᱫᱟᱹᱵᱤᱡ ᱵᱮᱱ ᱠᱚᱨᱟᱣ ᱟᱠᱟᱫ ᱛᱮ?
ᱦᱮᱸ ᱯᱟᱲᱦᱟᱣ ᱦᱩᱭ ᱟᱠᱟᱱ ᱜᱮᱭᱟ ᱵᱷᱟᱜᱮ ᱜᱮ, ᱠᱚᱞᱮᱡᱽ ᱠᱚᱫᱚ ᱠᱚᱢᱯᱞᱤᱴ
ᱦᱮ ᱟᱹᱞᱤᱧᱟᱜ ᱦᱚᱸ ᱠᱚᱞᱮᱡ ᱪᱟᱞᱟᱜ ᱠᱟᱱ ᱜᱮᱭᱟ
ᱟᱵᱮᱱ ᱫᱚ ᱟᱵᱮᱱ ᱫᱚ ᱪᱟᱞᱟᱜ ᱠᱟᱱᱟ ᱚ ᱪᱮᱠᱟᱹᱧ ᱞᱟᱹᱭᱟ ᱴᱤ ᱱᱟᱯᱟᱭ ᱜᱮᱛᱚ ᱛᱟᱦᱚᱞᱮ ᱛᱚ
ᱦᱚᱸ ᱠᱩᱨᱩᱢᱩᱴᱩᱭ ᱭᱟᱞᱤᱧ ᱢᱤᱫᱴᱮᱱ ᱵᱷᱟᱜᱤ ᱟᱨᱠᱤ ᱥᱟᱨᱠᱟᱨᱤ ᱠᱟᱹᱢᱤ ᱧᱟᱢ ᱞᱟᱹᱜᱤᱫ᱾
ᱴᱷᱤᱠ ᱴᱷᱤᱠ ᱚᱱᱟᱛᱮ ᱡᱚᱛᱚ ᱦᱚᱲᱟᱜ ᱜᱮ ᱤᱭᱟᱹ ᱛᱟᱦᱮᱸᱱᱟ ᱠᱩᱠᱢᱩ ᱛᱟᱦᱮᱸᱱᱟ ᱡᱮ ᱤᱧ ᱱᱟᱯᱟᱭ ᱯᱟᱲᱦᱟᱣ ᱠᱟᱛᱮ ᱱᱟᱯᱟᱭ ᱱᱚᱠᱨᱤᱧ ᱧᱟᱢᱟ ᱱᱟᱯᱟᱭ ᱪᱟᱹᱠᱨᱤᱧ ᱧᱟᱢᱟ᱾ ᱛᱟᱨᱯᱚᱨ ᱜᱷᱟᱨᱚᱸᱧ ᱤᱧ ᱪᱟᱞᱟᱣ ᱫᱟᱲᱮᱭᱟᱜ ᱢᱟ ᱥᱟᱱᱟᱢ ᱦᱚᱲᱟᱜ ᱜᱮᱛᱚ ᱠᱩᱴᱢᱩ ᱛᱟᱦᱮᱸᱱ
ᱦᱮᱸ ᱦᱮᱸ ᱛᱟᱦᱚᱞᱮ ᱟᱵᱮᱱ ᱫᱚ ᱪᱮᱫ ᱠᱚᱵᱮᱱ ᱠᱟᱹᱢᱤ ᱵᱟᱲᱟᱭᱮᱫ ᱠᱟᱱ ᱛᱮ?
ᱟᱹᱞᱤᱧ ᱫᱚ ᱯᱟᱲᱦᱟᱜ ᱱᱤᱛᱚᱜ ᱫᱚ ᱯᱟᱲᱦᱟᱜ ᱠᱟᱱᱟ ᱞᱤᱧ
ᱚ ᱯᱟᱲᱦᱟᱜ ᱠᱟᱱᱟ ᱵᱮᱱ?
ᱱᱤᱛᱚᱜ ᱮᱠᱡᱟᱢ ᱠᱚ ᱦᱤᱡᱩᱜ ᱠᱟᱱᱟ ᱚᱱᱟ ᱠᱚ ᱪᱮᱥᱴᱟᱭ ᱦᱩᱭᱩᱜᱼᱟ
ᱚ ᱦᱮᱸ ᱦᱮᱸ ᱠᱚᱢ ᱠᱚᱢᱯᱤᱴᱤᱵᱷ ᱢᱟᱱᱮ ᱮᱠᱡᱟᱢ ᱠᱚ ᱦᱤᱡᱩᱜ ᱠᱟᱱᱟ
ᱦᱳᱭ ᱦᱳᱭ ᱱᱟᱯᱟᱭ ᱴᱷᱤᱠ ᱥᱮ ᱚ
ᱟᱫᱚ ᱟᱫᱚ ᱵᱟᱝ ᱦᱩᱭ ᱞᱮᱱᱟ ᱛᱚ ᱟᱭᱢᱟ ᱢᱟᱱᱮ ᱚᱱᱟᱨᱮ ᱯᱷᱚᱲᱚᱢ ᱦᱮᱡ ᱠᱟᱱᱟ ᱯᱷᱚᱲᱚᱢ ᱥᱩᱱᱚ ᱯᱚᱫ ᱦᱮᱡ ᱠᱟᱱᱟ ᱵᱟᱭᱤᱥ ᱦᱟᱡᱟᱨ
ᱻ
ᱟᱨ ᱜᱤᱫᱽᱨᱟᱹ ᱯᱚᱨᱤᱠᱷᱟ ᱠᱚ ᱮᱢ ᱠᱟᱫᱟ ᱪᱚᱵᱵᱤᱥ ᱞᱟᱠᱷ ᱟᱫᱚ ᱪᱟᱥ ᱵᱟᱞᱤᱧ ᱧᱟᱢ ᱞᱮᱫᱟ
ᱟᱨ ᱪᱮᱫ ᱨᱮ